ᱦᱮᱸ ᱯᱮᱲᱟ ᱪᱮᱜ ᱦᱮᱸ ᱡᱚᱦᱟᱨ ᱜᱮ, ᱪᱮᱫ ᱞᱮᱠᱟ ᱢᱮᱱᱟᱢᱟ᱾
ᱢᱚᱸᱡᱽ ᱵᱟᱲᱟ ᱜᱤᱭᱟᱹᱧ ᱟᱢ ᱜᱮ ᱚᱠᱟᱞᱮᱠᱟ᱾
ᱤᱧ ᱦᱚᱸ ᱢᱚᱡᱽ ᱜᱮ ᱢᱤᱱᱟᱹᱧᱟ᱾ ᱪᱮᱜ ᱮᱢ ᱪᱤᱠᱟᱭᱮᱫᱟ ᱟᱢᱫᱚ᱾
ᱤᱧ ᱤᱧ ᱫᱚ ᱱᱤᱛᱟᱹᱧ ᱵᱟᱨᱦᱮ ᱥᱮᱫ ᱱᱟᱥᱮᱱᱟᱜ ᱤᱧ ᱩᱰᱩᱠ ᱟᱠᱟᱱᱟ᱾ ᱱᱤᱛ ᱱᱤᱛᱜᱮ ᱵᱚᱞᱮ ᱫᱟᱜ ᱠᱮᱫᱟ ᱟᱫᱚ᱾ ᱫᱟᱜ ᱵᱟᱫ ᱱᱟᱥᱮᱱᱟᱜ ᱵᱟᱦᱨᱮ ᱨᱮᱱᱟᱝ ᱤᱭᱟᱹ ᱠᱩᱧ ᱧᱮᱞ ᱵᱟᱲᱟᱭᱮᱫᱟ ᱮᱱᱛᱮᱫ᱾ ᱟᱠᱟ ᱞᱮᱠᱟ ᱫᱟᱨᱮ ᱠᱚ ᱧᱮᱞᱚᱜ ᱠᱟᱱᱟ ᱢᱮᱱᱛᱮ᱾
ᱦᱮᱸ ᱫᱟᱜ ᱠᱟᱛᱮ ᱫᱚ ᱫᱟᱨᱮ ᱠᱚ ᱟᱹᱰᱤ ᱮᱠᱫᱚᱢ ᱵᱚᱞᱮ ᱯᱩᱨᱟᱹ ᱯᱷᱨᱮᱥ ᱯᱩᱨᱟᱹ ᱤᱭᱟᱹ ᱧᱮᱞᱚᱜᱼᱟ ᱦᱟᱹᱨᱭᱟᱹᱲ ᱜᱮ ᱮᱠᱫᱚᱢ ᱢᱚᱡ ᱜᱮ᱾
ᱦᱮᱸ ᱟᱨ ᱚᱱᱛᱮ ᱢᱚᱸᱡ ᱧᱚᱜ ᱵᱩᱡᱷᱟᱹᱜ ᱠᱟᱱᱟ ᱦᱚᱭ ᱠᱚᱦᱚᱸ ᱨᱮᱭᱟᱲ ᱢᱟᱪᱷᱟ ᱴᱷᱤᱠ ᱧᱚᱜ ᱵᱩᱡᱷᱟᱹᱜ ᱠᱟᱱᱟ᱾
ᱦᱮᱸᱻ
ᱟᱨ ᱨᱤᱢᱤᱞᱮ ᱫᱚᱦᱚ ᱠᱟᱫ ᱛᱮ ᱟᱨ ᱢᱚᱸᱡ ᱵᱩᱡᱷᱟᱹᱜ ᱠᱟᱱᱟ ᱥᱤᱛᱩᱝ ᱵᱟᱝ ᱤᱭᱟᱹᱛᱮ᱾
ᱦᱮᱸ᱾
ᱩᱸ ᱛᱚᱵᱮ ᱡᱟᱹᱯᱩᱫ ᱞᱮᱠᱟ ᱱᱟᱥᱮᱱᱟᱜ ᱮ ᱫᱟᱜ ᱜᱚᱫ ᱫᱟ ᱟᱨ ᱦᱚᱭ ᱟᱥᱳᱲ ᱜᱚᱫ ᱫᱟᱭ᱾
ᱮᱸᱜᱮ᱾
ᱟᱨ ᱟᱢ ᱫᱚ ᱪᱮᱜ ᱮᱢ ᱪᱮᱠᱟᱭ ᱫᱟ?
ᱤᱧ ᱫᱚ ᱱᱤᱛ ᱜᱤ ᱱᱤᱛ ᱜᱮᱧ ᱦᱮᱡ ᱱᱟ ᱪᱟᱞᱟᱣ ᱠᱟᱱ ᱛᱟᱦᱮᱸᱞᱮ ᱟᱞᱮ ᱫᱚ ᱚᱱᱟ ᱤᱭᱟᱹ ᱯᱩᱴᱠᱟᱹ ᱤᱭᱟᱹ ᱦᱟᱞᱟᱝ᱾
ᱩᱸ ᱯᱩᱴᱠᱟᱹ ᱦᱟᱞᱟᱝ?
ᱦᱮᱸ᱾
ᱟᱫᱚ ᱛᱤᱱᱟᱹᱜ ᱥᱟᱺᱜᱤᱧ ᱯᱮ ᱪᱟᱞᱟᱜ ᱛᱟᱦᱮᱸᱜᱼᱟ?
ᱥᱟᱺᱜᱤᱧ ᱫᱚ ᱥᱟᱺᱜᱤᱧ ᱜᱮᱭᱟ ᱵᱚᱞᱮ ᱟᱫᱚ ᱠᱷᱩᱵ ᱥᱟᱺᱜᱤᱧ ᱫᱚ ᱵᱟᱢ ᱢᱮᱱᱟ ᱵᱚᱞᱮ᱾ ᱦᱚᱭ ᱤᱧ ᱵᱚᱞᱮ ᱪᱟᱨ ᱯᱟᱸᱪ ᱠᱤᱞᱳᱢᱤᱴᱟᱨ ᱜᱟᱱ ᱤᱱᱟᱹᱜ ᱡᱷᱟᱹᱞ ᱜᱟᱱ ᱦᱩᱭᱩᱜᱼᱟ᱾
ᱟᱪᱪᱷᱟ᱾
ᱦᱮᱸ᱾ ᱟᱫᱚ ᱚᱱᱛᱮ ᱜᱮᱞᱮ ᱪᱟᱞᱟᱜᱼᱟ ᱟᱨ ᱞᱮ ᱦᱟᱞᱟᱝ ᱠᱚᱣᱟ᱾
ᱦᱮᱸ ᱦᱮᱸ᱾
ᱦᱮᱸ ᱤᱱᱟᱹᱜ ᱡᱷᱟᱹᱞ ᱨᱮᱜᱮ ᱵᱚᱞᱮ ᱮᱱᱛᱮᱫ ᱥᱟᱨᱡᱚᱢ ᱵᱤᱨ ᱫᱚ ᱢᱮᱱᱟᱜᱼᱟ, ᱟᱨ ᱵᱟᱹᱠᱤ ᱫᱚ ᱮᱴᱟᱜ ᱮᱴᱟᱜ ᱫᱟᱨᱮ ᱠᱚ ᱢᱮᱱᱟᱜᱼᱟ ᱵᱚᱞᱮ ᱟᱫᱚ ᱚᱱᱛᱮ ᱜᱮ ᱥᱟᱨᱡᱚᱢ ᱫᱟᱨᱮ ᱫᱚ ᱢᱮᱱᱟᱜ ᱛᱮ ᱚᱱᱛᱮ ᱜᱮᱠᱚ ᱧᱟᱢᱚᱜᱼᱟ ᱩᱵ ᱯᱩᱴᱠᱟᱹ ᱦᱚᱸ᱾
ᱦᱮᱸ ᱦᱮᱸ᱾
ᱟᱨ ᱟᱯᱮ ᱥᱮ ᱫᱚᱠᱚ ᱦᱟᱞᱟᱝ ᱠᱚ ᱛᱟᱸᱦᱮᱜ ᱥᱮ ᱵᱟᱝ?
ᱟᱞᱮ ᱥᱮᱫ ᱫᱚ ᱦᱟᱞᱟᱝ ᱫᱚᱠᱚ ᱦᱟᱞᱟᱝ ᱠᱚᱜᱮᱭᱟ, ᱟᱫᱚ ᱮᱱᱛᱮᱡ ᱰᱷᱮᱨ ᱜᱮ ᱥᱟᱺᱜᱤᱧ ᱠᱟ ᱠᱷᱟᱱᱟᱜ ᱛᱮ ᱵᱚᱞᱮ ᱦᱟᱞᱟᱝ ᱠᱚᱣᱭᱟᱠᱚ ᱩᱱᱠᱩ ᱱᱮ ᱦᱚᱲ ᱫᱚ ᱵᱚᱞᱮ ᱠᱤᱨᱤᱧ ᱠᱟᱛᱮ ᱜᱮ ᱡᱚᱢ ᱦᱩᱭᱩᱜᱼᱟ, ᱵᱟᱠᱷᱟᱱ ᱫᱚ ᱮᱱᱛᱮ ᱯᱮᱲᱟ ᱠᱩ ᱠᱚ ᱟᱹᱜᱩᱭᱟ ᱟᱫᱚ ᱩᱱ ᱩᱱ ᱨᱮᱜᱮ ᱡᱚᱢ ᱦᱩᱭ ᱫᱟᱲᱮᱭᱟᱜᱼᱟ᱾
ᱚᱻ ᱵᱚᱞᱮ ᱟᱯᱮᱫ ᱫᱚ ᱠᱤᱨᱤᱧ ᱠᱟᱛᱮᱫ ᱜᱮ ᱵᱟᱝ?
ᱦᱮᱸ᱾ ᱚᱲᱟᱜ ᱨᱮ ᱦᱚᱲ ᱡᱚᱱᱟ ᱦᱚᱸ ᱤᱱᱟᱹᱜ ᱥᱟᱸᱜᱮ ᱧᱚᱜ ᱵᱟᱹᱱᱩᱜ ᱞᱮᱭᱟ ᱠᱤ ᱮᱸ ᱵᱚᱞᱮ ᱯᱩᱴᱠᱟᱹ ᱦᱟᱞᱟᱝ ᱠᱚ ᱪᱟᱞᱟᱣ ᱫᱟᱲᱮᱭᱟᱜᱼᱟ᱾ ᱟᱫᱚ ᱚᱱᱟ ᱤᱭᱟᱹᱛᱮ ᱠᱤᱨᱤᱧ ᱠᱟᱛᱮ ᱜᱮ ᱡᱚᱢ ᱦᱩᱭᱩᱜᱼᱟ ᱵᱟᱠᱷᱟᱱ ᱫᱚ ᱯᱮᱲᱟ ᱠᱚᱠᱚ ᱟᱹᱜᱩᱭᱟ᱾ ᱩᱱ ᱨᱮᱜᱮ ᱡᱚᱢ ᱦᱩᱭᱩᱭᱩᱜᱼᱟ᱾
ᱚ ᱟᱯᱮ ᱫᱚ ᱛᱚᱵᱮ ᱚᱱᱮ ᱚᱱᱠᱟ ᱟᱞᱮ ᱫᱚ ᱚᱱᱮ ᱪᱟᱞᱟᱜ ᱟᱞᱮ ᱦᱟᱞᱟᱝ ᱠᱚᱣᱭᱟ ᱠᱚ, ᱟᱫᱚ ᱚᱝᱠᱟᱟᱜᱮ ᱟᱫᱚ ᱟᱭᱢᱟ ᱜᱷᱟᱹᱲᱤᱡ ᱥᱮᱸᱫᱽᱨᱟ ᱨᱮ ᱞᱟᱜᱟᱜᱼᱟ᱾ ᱛᱷᱚᱲᱤ ᱠᱚ ᱧᱟᱢ ᱜᱚᱫᱟ ᱟᱠᱚ ᱤᱭᱟᱹ ᱫᱚ ᱵᱚᱞᱮ ᱪᱟᱞᱟᱣ ᱥᱟᱶ ᱛᱮᱫᱚ᱾
ᱦᱩᱸ ᱦᱩᱸ᱾
ᱟᱫᱚ ᱵᱚᱞᱮ ᱥᱮᱛᱟᱜ ᱨᱮᱞᱮ ᱪᱟᱞᱟᱣ ᱞᱮᱱᱟ ᱞᱮ᱾ ᱦᱩ ᱟᱫᱚ ᱚᱱᱟᱛᱮ ᱫᱚ ᱥᱚᱡᱷᱮ ᱜᱟᱱ ᱚᱱᱛᱮ ᱫᱚ ᱵᱚᱞᱮ ᱦᱮ ᱦᱟᱞᱟᱝ ᱠᱟᱛᱮᱢ ᱦᱮᱡ ᱫᱟᱲᱮᱭᱟᱜ ᱜᱮᱭᱟ ᱵᱚᱞᱮ
ᱚ ᱚᱠᱟ ᱞᱮᱠᱟᱱ ᱡᱚᱜᱷᱟᱱ ᱴᱷᱮᱡ ᱠᱚ ᱧᱟᱢᱚᱜ-ᱟ ᱟᱫᱚ, ᱪᱮᱠᱟ ᱠᱟᱛᱮ ᱯᱮ ᱵᱩᱡᱟ᱾
ᱦᱮᱸ ᱩᱱᱠᱩ ᱫᱚ ᱚᱱᱟ ᱯᱟᱞᱦᱟ ᱧᱩᱨᱩᱜᱼᱟ ᱥᱮ ᱚᱱᱟ ᱮᱱᱛᱮ ᱥᱟᱠᱟᱢ ᱟᱫᱚ ᱚᱱᱟ ᱥᱟᱠ ᱠᱟᱢ ᱧᱩᱨᱩᱜ ᱧᱩᱨ ᱠᱟᱛᱮᱫ ᱡᱟᱦᱟᱸᱨᱮ ᱮᱱᱛᱮ ᱡᱟᱢᱟᱜ ᱛᱟᱦᱮᱸᱜᱼᱟ ᱚᱸᱰᱮ ᱚᱱᱟ ᱥᱟᱠᱟᱢ ᱥᱮᱭᱟᱜ ᱛᱟᱦᱮᱱᱟ᱾
ᱦᱮᱸ ᱦᱮᱸ
ᱦᱮᱸ ᱟᱫᱚ ᱚᱱᱠᱟᱱ ᱴᱷᱮᱜ ᱜᱮᱠᱚ ᱧᱟᱢᱚᱜᱼᱟ ᱩᱱᱠᱩ ᱫᱚ᱾ ᱟᱨ ᱤᱱᱠᱟᱹ ᱦᱚᱸ ᱵᱟᱝ ᱠᱟᱱᱟ ᱠᱤ ᱵᱚᱞᱮ ᱱᱚᱝᱠᱟ ᱮᱠᱫᱚᱢ ᱮᱢ ᱧᱮᱞ ᱧᱟᱢ ᱜᱚᱫᱟ᱾ ᱡᱟᱦᱟᱸᱭ ᱵᱟᱠᱚ ᱥᱮᱸᱫᱽᱨᱟ ᱦᱮᱣᱟᱭᱟ ᱥᱮ ᱵᱟᱠᱚ ᱪᱟᱞᱟᱣ ᱵᱟᱲ ᱠᱟᱱᱟ᱾ ᱩᱱᱠᱩ ᱫᱚ ᱵᱟᱠ ᱠᱚ ᱧᱟᱢ ᱫᱟᱲᱮᱭᱟᱠᱚᱣᱟ ᱾ ᱢᱟᱱᱮ ᱩᱱᱤ ᱡᱚᱠᱷᱟᱹᱡ ᱥᱟᱱᱟᱢ ᱠᱩᱪᱷ ᱱᱚᱝᱠᱟ ᱜᱮ ᱯᱞᱮᱱ ᱜᱮᱭ ᱧᱮᱞᱮ ᱠᱤ ᱵᱚᱞᱮ ᱪᱮᱫ ᱦᱚᱸ ᱵᱟᱹᱱᱩᱜᱼᱟ᱾
ᱦᱮᱸ ᱦᱮᱸ
ᱦᱮᱸ ᱵᱚᱞᱮ ᱩᱱᱠᱩ ᱡᱟᱦᱟᱸ ᱨᱮᱠᱚ ᱛᱟᱦᱮᱱᱟ ᱥᱮ, ᱛᱚ ᱚᱸᱰᱮ ᱛᱷᱚᱲᱟ ᱜᱟᱱ ᱛᱷᱚᱲᱟ ᱜᱟᱱ ᱩᱥᱩᱞ ᱧᱚᱜ ᱛᱟᱦᱮᱱᱟ ᱟᱨ ᱛᱷᱚᱲᱟ ᱛᱷᱚᱲᱟ ᱚᱱᱟ ᱚᱛ ᱵᱚᱞᱮ ᱤᱭᱟᱹ ᱠᱚᱜᱼᱟ ᱵᱚᱞᱮ ᱮᱱᱛ ᱛᱷᱚᱲᱟ - ᱛᱷᱚᱲᱟ ᱯᱟᱲᱟᱜ ᱧᱚᱜ ᱠᱚᱜᱼᱟ᱾ ᱟᱨ ᱛᱷᱚᱲᱟ ᱫᱚᱞᱮ ᱡᱩ ᱡᱩᱫᱟᱹ ᱧᱚᱜ ᱧᱮᱞᱚᱜᱼᱟ ᱚᱸᱰᱮ ᱫᱚ, ᱡᱟᱦᱟᱸᱨᱮ ᱩᱱᱠᱩ ᱯᱩᱴᱼᱠᱟᱹ ᱠᱚ ᱛᱟᱦᱮᱱᱟ᱾ ᱦᱮᱸ ᱚᱱᱠᱟᱱ ᱴᱷᱮᱜ ᱠᱚ ᱧᱟᱢᱚᱜᱼᱟ ᱩᱱᱠᱩ ᱫᱚ᱾
ᱚ ᱛᱚᱵᱮ ᱫᱚ ᱟᱯᱮ ᱥᱮᱫ ᱫᱚ ᱟᱹᱰᱤ ᱥᱟᱸᱜᱮ ᱜᱮ ᱢᱮᱱᱟᱜ ᱠᱚᱣᱟ ᱵᱟᱝ ᱟᱨ
ᱦᱮᱸ ᱵᱚᱞᱮ ᱥᱟᱸᱜᱮ ᱫᱚ ᱥᱟᱸᱜᱮ ᱜᱮᱠᱚ ᱧᱟᱢᱚᱜᱼᱟ ᱟᱫᱚ ᱵᱚᱞᱮ ᱚᱱᱮ ᱥᱚᱢᱚᱭ ᱵᱚᱞᱮ ᱮᱢ ᱢᱮ᱾
ᱦᱮᱸ ᱟᱫᱚ ᱟᱸ ᱢᱚᱛᱞᱚᱵ ᱟᱭᱥᱟᱹ ᱡᱟᱢ ᱨᱮᱜᱮ ᱠᱚ ᱧᱟᱢᱚᱜᱼᱟ ᱥᱮ ᱵᱚᱞᱮ ᱫᱚᱢ ᱵᱤᱨ ᱨᱮ ᱥᱟᱨᱡᱚᱢ ᱵᱤᱨ ᱠᱚᱨᱮ ᱜᱮ ᱠᱚ ᱧᱟᱢᱚᱜᱼᱟ᱾
ᱥᱟᱨᱡᱚᱢ ᱵᱤᱨ ᱠᱚᱨᱮ ᱫᱚ ᱰᱷᱤᱨ ᱠᱟᱛᱮ ᱠᱚ ᱧᱟᱢᱚᱜᱼᱟ᱾ ᱮᱴᱟᱜ ᱠᱚᱨᱮ ᱦᱚᱸᱧᱟᱢ ᱫᱚᱠᱚ ᱧᱟᱢᱚᱜ ᱜᱮᱭᱟ ᱵᱚᱞᱮ ᱟᱫᱚ ᱚᱱᱠᱟ ᱫᱚ ᱵᱟᱜ ᱚᱰᱮ ᱫᱚ ᱫᱚᱢ ᱧᱟᱢ ᱠᱚᱜᱮᱭᱟ᱾
ᱦᱩᱸ ᱥᱟᱨᱡᱚᱢ ᱵᱤᱨ ᱨᱮᱫᱚ ᱵᱚᱞᱮ ᱠᱚ ᱧᱟᱢᱚᱜ ᱜᱮᱭᱟ ᱮᱴᱟᱜ ᱨᱮᱫᱚ ᱚᱱᱠᱟᱫᱚ ᱵᱟᱠᱚ ᱧᱟᱢᱚᱜᱼᱟ᱾
ᱦᱚᱸ
ᱟᱫᱚ ᱠᱷᱟᱹᱞᱤ ᱯᱩᱴᱠᱟᱹ ᱠᱚᱜᱮ ᱦᱟᱸᱜ ᱯᱮ ᱦᱟᱞᱟᱝ ᱠᱚᱣᱟ ᱥᱮ ᱩᱫ ᱠᱚᱨᱮ ᱵᱟᱫᱽᱲᱟ ᱩᱫ ᱠᱚᱦᱚᱸ ᱧᱟᱢ ᱵᱟᱲᱟᱜ ᱜᱮᱭᱟ ᱾
ᱦᱮᱸ ᱵᱟᱫᱽᱲᱟ ᱩᱱᱤ ᱠᱚᱦᱚᱸ ᱧᱟᱢ ᱵᱟᱫᱽᱲᱟᱣ ᱠᱚᱦᱚᱸ ᱧᱟᱢ ᱵᱟᱲᱟᱭ ᱜᱮᱭᱟ᱾ ᱧᱟᱢ ᱫᱚ ᱦᱮᱸ
ᱚᱸ ᱟᱫᱚ ᱠᱷᱟᱹᱞᱤ ᱚᱲᱟᱜ ᱨᱮ ᱡᱚᱢ ᱥᱩᱢᱩᱝ ᱜᱮᱯᱮ ᱦᱟᱞᱟᱝ ᱠᱚᱣᱟ ᱥᱮ ᱚ ᱟᱨᱦᱚᱸ ᱮᱱᱛᱮᱫ ᱟᱹᱠᱷᱨᱤᱧ ᱦᱚᱸᱯᱮ ᱟᱹᱠᱷᱨᱤᱧ ᱵᱟᱲᱟ ᱠᱚᱜᱮᱭᱟ᱾
ᱵᱟᱝ ᱟᱠᱷᱨᱤᱧ ᱞᱟᱹᱜᱤᱫ ᱫᱚ ᱵᱟᱝ ᱟᱹᱠᱷᱨᱤᱧ ᱞᱟᱹᱜᱤᱫ ᱫᱚ ᱚᱱᱠᱟ ᱫᱚ᱾ ᱵᱚᱞᱮ ᱱᱤᱛ ᱦᱟᱹᱵᱤᱡ ᱫᱚ ᱦᱟᱞᱟᱝ ᱵᱟᱝ ᱦᱩᱭ ᱟᱠᱟᱱᱟ᱾ ᱵᱚᱞᱮ ᱱᱤᱛ ᱦᱟᱹᱵᱤᱡ ᱫᱚ ᱠᱷᱟᱹᱞᱤ ᱚᱲᱟᱜ ᱨᱮ ᱡᱚᱢ ᱞᱟᱹᱜᱤᱫ ᱜᱮ ᱵᱚᱞᱮ ᱟᱨ
ᱦᱮᱸ ᱦᱮᱸ
ᱰᱷᱮᱨᱧᱚᱜ ᱠᱚ ᱤᱭᱟᱹ ᱞᱮᱱ ᱠᱷᱟᱱ ᱟᱫᱚ ᱯᱮᱲᱟ ᱠᱚ ᱯᱷᱳᱱ ᱠᱚ ᱦᱩᱭᱩᱜᱼᱟ ᱵᱚᱞᱮ ᱟᱨ ᱤᱫᱤ ᱟᱠᱩ ᱦᱩᱭᱩᱜᱼᱟ ᱾
ᱦᱩᱸ ᱦᱩᱸ ᱦᱩᱸ
ᱦᱩᱸ
ᱦᱮᱸ ᱮᱱᱛᱮᱜ ᱥᱟᱞᱟᱥ ᱠᱚ ᱧᱟᱢᱚᱜ ᱠᱷᱟᱱ ᱫᱚ ᱩᱱᱠᱩ ᱦᱚᱸ ᱥᱟᱞᱟᱥ ᱠᱚ ᱡᱚᱢ ᱞᱮᱜᱟᱭᱟ᱾ ᱵᱟᱠᱷᱟᱡ ᱫᱚ ᱚᱠᱟ ᱨᱮᱠᱚ ᱧᱟᱢ ᱵᱟᱲᱟ ᱠᱚᱣᱟ᱾
ᱦᱮᱸ ᱚᱠᱟ ᱨᱮᱠᱚ ᱧᱟᱢ ᱠᱚᱣᱟ ᱟᱨᱠᱷᱟᱱ ᱚᱱᱮ ᱠᱤᱨᱤᱧ ᱠᱟᱛᱮᱮᱫ ᱠᱚ ᱡᱚᱢ ᱢᱟ᱾
ᱦᱮᱸ ᱦᱮᱸ ᱚᱱᱟ ᱠᱟᱱ ᱜᱮᱭᱟ ᱡᱟᱦᱟᱸ ᱠᱚᱨᱮ ᱵᱟᱝ ᱛᱟᱦᱮᱱ ᱠᱷᱟᱡ ᱫᱚ᱾ ᱯᱮᱲᱟ ᱯᱟᱹᱨᱤ ᱵᱷᱟᱭ ᱮᱱᱛᱮᱫ ᱦᱟᱹᱴᱤᱧ ᱦᱚᱸ ᱦᱩᱭᱩᱜᱼᱟ᱾
ᱦᱮᱸ
ᱟᱞᱮ ᱢᱟ ᱮᱸᱛᱮ ᱚᱱᱟ ᱯᱮᱲᱟ ᱜᱮᱠᱚ ᱟᱹᱜᱩ ᱟ. ᱞᱮᱭᱟ ᱩᱱ ᱨᱮᱜᱮᱞᱮ ᱡᱚᱢ ᱧᱟᱢᱟ᱾
ᱦᱮᱸ ᱜᱮ ᱮᱱᱛᱮᱫ
ᱦᱮᱸ ᱟᱫᱚ ᱟᱞᱮ ᱥᱮᱫ ᱫᱚ ᱯᱩᱴᱠᱟᱹ ᱵᱚᱫᱚᱞ ᱨᱮᱫᱚ ᱚᱱᱮᱼᱼ ᱢᱚᱪᱤ ᱪᱷᱩᱨᱤ ᱩᱵ ᱠᱚ ᱧᱟᱢᱚᱜᱼᱟ ᱩᱜ ᱦᱩᱭ ᱮᱱᱟ᱾ ᱦᱮᱸ ᱟᱨᱦᱚᱸ ᱚᱨ ᱛᱚᱜ ᱠᱚ ᱦᱩᱭᱱᱟ ᱚᱨ ᱛᱚᱜ ᱟᱨᱦᱚᱸ ᱰᱟᱝᱨᱟ ᱠᱟᱴᱟᱜᱼᱟ ᱚᱜ ᱦᱩᱭᱱᱟ ᱚᱱᱟ ᱠᱚ ᱮᱱᱛᱮᱫᱼᱼ ᱴᱟᱹᱰᱤ ᱠᱚᱨᱮ ᱚᱢᱚᱱᱚᱜᱼᱟ ᱚᱠᱟ ᱫᱚ ᱱᱚᱝᱠᱟ ᱮᱱᱛᱮᱫ ᱡᱟᱦᱟᱸ ᱡᱟᱦᱟᱸ ᱦᱟᱥᱟ ᱠᱚ ᱛᱟᱦᱮᱱᱟ ᱚᱱᱠᱟᱱᱼᱼ ᱡᱟᱭᱜᱟ ᱠᱚᱨᱮ ᱚᱨ ᱛᱚᱜ ᱠᱚ ᱚᱢᱱᱚᱜᱼᱟ ᱟᱫᱚ ᱚᱱᱟ ᱠᱚᱫᱚᱼᱼ ᱟᱨ ᱥᱤᱵᱤᱞ ᱫᱚ ᱟᱹᱰᱤ ᱜᱮ ᱥᱤᱵᱤᱞᱟ ᱟᱨ ᱩᱯᱚᱨ ᱥᱮᱫ ᱠᱷᱚᱡ ᱮᱱᱛᱮᱫᱼᱼ ᱟᱭᱢᱟ ᱥᱟᱹᱜᱤᱧ ᱦᱟᱹᱵᱤᱡ ᱛᱟᱦᱮᱱᱟ ᱮᱱᱛᱮᱫ ᱚᱱᱟ ᱨᱮᱦᱮᱫ ᱞᱮ ᱞᱮᱠᱟᱷᱟ ᱵᱚᱞᱮ ᱟᱭᱢᱟ ᱦᱟᱹᱵᱤᱡ ᱵᱚᱞᱚ ᱠᱚᱚᱜᱼᱟ᱾
ᱦᱮᱸ
ᱟᱫᱚ ᱩᱛᱩᱭ ᱠᱷᱟᱱ ᱢᱟ ᱮᱱᱛᱮᱫ ᱜᱟᱞᱟᱣ ᱟᱹᱰᱤ ᱡᱳᱨ ᱜᱟᱞᱟᱜᱼᱟ ᱮᱠᱫᱚᱢ ᱛᱷᱚᱲᱟ ᱜᱚᱫᱚᱜᱼᱟ᱾
ᱦᱮᱸ
ᱟᱨ ᱟᱯᱮ ᱫᱚ ᱯᱩᱴᱠᱟᱹ ᱫᱚ ᱚᱠᱟ ᱞᱮᱠᱟ ᱯᱮ ᱠᱚ ᱩᱛᱩᱭᱟ᱾
ᱯᱩᱴᱠᱟᱹ ᱫᱚᱼᱼ ᱡᱟᱦᱟᱸᱭ ᱫᱚᱠᱚ ᱞᱮᱴᱚ ᱠᱚ ᱵᱮᱱᱟᱣᱟ ᱟᱨ ᱡᱟᱦᱟᱸᱭ ᱫᱚ ᱩᱛᱩ ᱵᱮᱱᱟᱣ ᱠᱟᱛᱮ ᱠᱚ ᱡᱚᱢᱟ᱾ ᱟᱫᱚ ᱟᱞᱮᱫᱚ ᱰᱷᱮᱨ ᱠᱷᱚᱱ ᱫᱚ ᱩᱛᱩ ᱜᱮᱞᱮ ᱤᱥᱤᱱ ᱠᱚ ᱛᱟᱦᱮᱸᱜᱼᱟ᱾ ᱞᱮᱴᱚ ᱫᱚ ᱵᱚᱞᱮ ᱵᱟᱞᱮ ᱞᱮᱴᱚ ᱵᱟᱲᱟ ᱠᱚᱣᱟ ᱩᱛᱩ ᱜᱮᱞᱮ ᱤᱥᱤᱱᱟ᱾
ᱦᱮᱸ ᱦᱮᱸ
ᱦᱮᱸ ᱟᱨ ᱤᱥᱤᱱ ᱫᱚ ᱚᱱᱠᱟ ᱡᱤᱞ ᱞᱮᱠᱟ ᱜᱮ ᱵᱚᱞᱮᱼᱼ
ᱟᱪᱪᱷᱟ
ᱦᱮᱸ
ᱟᱸᱻ ᱟᱨ ᱟᱞᱮ ᱫᱚ ᱮᱱᱛᱮᱫ ᱞᱮᱴᱚᱭ ᱜᱮᱭᱟᱞᱮ ᱚᱠᱟ ᱫᱚᱼᱼ ᱮᱱᱛᱮᱫ ᱱᱚᱝᱠᱟ ᱪᱟᱣᱞᱮ ᱨᱮᱱᱟᱝ ᱦᱚᱞᱚᱝ ᱛᱟᱦᱮᱱ ᱠᱷᱟᱡ ᱚᱱᱟᱛᱮ ᱞᱮᱴᱚᱭ ᱛᱟᱞᱮ ᱭᱟᱠᱚ ᱵᱟᱝ ᱠᱷᱟᱱ ᱫᱚ, ᱵᱚᱞᱮ ᱚᱱᱟ ᱵᱮᱥᱚᱱ ᱮᱱᱛᱮᱫ ᱫᱚᱠᱟᱱ ᱨᱮ ᱧᱟᱢᱚᱜ᱾ ᱚᱱᱟᱴᱟᱜ ᱦᱟᱛᱟᱣ ᱟᱹᱜᱩ ᱠᱟᱛᱮ ᱛᱷᱚᱲᱟ ᱜᱟᱱ ᱚᱱᱟ ᱞᱟᱜᱟᱣ ᱠᱟᱛᱮ ᱦᱚᱸ ᱞᱮᱴᱚᱭᱟᱠᱚ᱾
ᱚᱻ ᱟᱞᱮᱫᱚ ᱵᱚᱨᱚᱝ ᱪᱚᱝ ᱩᱱᱠᱩᱼᱼ ᱦᱟᱹᱠᱩ ᱮᱱᱛᱜ ᱫᱟᱜ ᱜᱷᱟᱹᱲᱤᱡ ᱚᱱᱟ ᱦᱩᱲᱩ ᱡᱚᱠᱷᱚᱱ ᱨᱚᱦᱚᱭᱚᱜ ᱛᱟᱦᱮᱱᱟ ᱥᱮ ᱛᱚᱠᱷᱚᱱ ᱚᱸᱰᱮᱠᱚ ᱧᱟᱢᱚᱜ ᱛᱟᱦᱮᱸᱱᱟ ᱩᱱᱠᱩ ᱮᱱᱛᱮ ᱠᱟᱹᱴᱤᱡ ᱦᱟᱹᱠᱩ,
ᱦᱩᱸ, ᱦᱩᱸ
ᱦᱮᱸ ᱟᱫᱚ ᱩᱱᱠᱩ ᱠᱟᱹᱴᱤᱡ ᱦᱟᱹᱠᱩ ᱩᱱᱠᱩᱞᱮ ᱮᱱᱛᱮᱞᱮ ᱩᱱᱠᱩ ᱪᱮᱫ ᱞᱮᱠᱟ ᱵᱚᱱ ᱯᱟᱛᱲᱟ ᱯᱤᱴᱷᱟᱹ ᱛᱟᱦᱮᱸᱱᱟᱼᱼ
ᱦᱩᱸ ᱦᱩᱸ
ᱦᱮᱸ ᱛᱚ ᱚᱝᱠᱟ ᱩᱱᱠᱩ ᱞᱮᱠ ᱯᱟᱛᱲᱟ ᱯᱤᱴᱷᱟᱹ ᱠᱚᱣᱟ ᱟᱫᱚ ᱟᱹᱰᱤ ᱡᱟᱹᱥ ᱛᱤ ᱠᱚ ᱥᱤᱵᱤᱞᱟ ᱩᱱᱠᱩ ᱚᱝᱠᱟ ᱛᱤᱱᱟᱹᱜ ᱵᱚᱞᱮ ᱩᱛᱩ ᱠᱟᱛᱮ ᱛᱤᱱᱟᱹᱜ ᱩᱛᱩ ᱠᱟ ᱛᱮ ᱵᱚᱞᱮ ᱵᱟᱠᱚ ᱤᱭᱟᱹᱣᱟ ᱢᱚᱡ ᱵᱟᱠᱚ ᱵᱩᱡᱷᱟᱹᱜᱼᱟ, ᱩᱱᱟᱹᱜ ᱯᱟᱛᱲᱟ ᱯᱤᱴᱷᱟᱹ ᱠᱟᱛᱮᱜ ᱠᱚ ᱵᱩᱡᱩᱜᱼᱟ᱾ ᱟᱫᱚ ᱚᱱᱟ ᱫᱚ ᱠᱟᱹᱴᱤᱡ ᱠᱚᱫᱚ ᱩᱝᱠᱩ ᱦᱟᱹᱠᱩ ᱫᱚᱞᱮ ᱯᱟᱛᱲᱟ ᱯᱤᱴᱷᱟᱹ ᱵᱟᱲᱟ ᱠᱚᱣᱟ᱾
ᱚ ᱟᱫᱚ ᱦᱚᱞᱚᱝ ᱫᱚ ᱵᱚᱞᱮ ᱚᱱᱟ ᱟᱯᱮ ᱫᱚ ᱯᱟᱛᱲᱟ ᱯᱤᱴᱷᱟᱹ ᱨᱮᱜᱮ ᱯᱮ ᱵᱮᱣᱦᱟᱨᱟ ᱵᱟᱝ?
ᱦᱮᱸ᱾
ᱚ ᱛᱟᱦᱞᱮ ᱛᱚ ᱮᱱᱛᱮᱜ ᱱᱤᱛ ᱦᱟᱹᱵᱤᱡ ᱫᱚ ᱦᱟᱹᱠᱩ ᱠᱚᱫᱚ ᱵᱟᱝᱞᱮ ᱯᱤᱴᱷᱟᱹ ᱵᱟᱲᱟ ᱠᱟᱜ ᱠᱚᱣᱟ, ᱟᱫᱚ ᱯᱤᱴᱷᱟᱹ ᱫᱚ ᱟᱞᱮ ᱫᱚ ᱡᱤᱞ ᱠᱚᱜᱮ ᱦᱟᱸᱜ ᱞᱮ ᱯᱤᱴᱷᱟᱹ ᱵᱟᱲᱟᱭᱟ᱾ ᱟᱨ ᱚᱝᱠᱟ ᱫᱚ ᱮᱱᱛᱮᱫ ᱵᱟᱝ ᱯᱤᱴᱷᱟᱹ ᱵᱟᱲᱟ ᱦᱩᱭ ᱠᱟᱱᱟ ᱦᱟᱹᱠᱳ ᱠᱚᱫᱚ᱾ ᱦᱟᱹᱠᱳ ᱠᱚᱫᱚ ᱚᱝᱠᱟ ᱤᱥᱤᱱᱟ ᱜᱮ ᱩᱛᱩ ᱠᱚᱜᱮ ᱵᱟᱠᱷᱟᱡ ᱫᱚ ᱚᱱᱮ ᱥᱟᱠᱟᱢ ᱨᱮ ᱨᱮᱡ ᱠᱟᱛᱮ ᱮᱱᱛᱮ ᱨᱟᱯᱟᱜ ᱞᱮᱠᱚ ᱠᱷᱟᱱ ᱢᱚᱡ ᱜᱮᱠᱚ ᱞᱟᱜᱚᱜᱼᱟ, ᱟᱫᱚ ᱞᱟᱜ ᱠᱚᱦᱚᱸ ᱢᱚᱡ ᱜᱮᱠᱚ ᱥᱤᱵᱮᱞᱟ ᱦᱮᱸ᱾ ᱩᱸ ᱤᱝᱠᱟᱹ ᱜᱮ ᱡᱚᱢ ᱵᱟᱲᱟ ᱦᱩᱭᱩᱜ ᱛᱟᱦᱮᱸᱫ ᱦᱟᱹᱠᱳ ᱠᱚᱫᱚ᱾
ᱦᱮᱸ᱾
ᱟᱨ ᱟᱨ ᱟᱫᱚ ᱞᱟᱹᱴᱩ ᱦᱟᱹᱠᱳ ᱯᱮ ᱯᱤᱴᱷᱟᱹ ᱠᱚᱣᱟ ᱥᱮ ᱠᱟᱹᱴᱤᱡ ᱦᱟᱹᱠᱳ?
ᱦᱚᱸ ᱠᱟᱹᱴᱤᱪ ᱦᱟᱹᱠᱳ ᱚᱱᱟ ᱫᱟᱜ ᱫᱤᱱ ᱵᱚᱞᱮ ᱫᱟᱜᱟᱭ ᱥᱮ ᱱᱮᱛᱟᱨ ᱜᱮ ᱦᱟᱸᱜ ᱚᱱᱮ ᱦᱩᱲᱩ ᱠᱚ ᱨᱚᱦᱚᱭ ᱠᱮ ᱵᱟᱫ ᱟᱫᱚ ᱚᱱᱟ ᱚᱱᱟ ᱤᱭᱟᱹᱨᱮ ᱚᱱᱮ ᱡᱷᱟᱹᱞᱤ ᱠᱩᱠᱩ ᱞᱟᱜᱟᱣ ᱠᱟᱛᱮᱫ ᱵᱟᱠᱚ ᱤᱭᱟᱹ ᱠᱚᱣᱟ ᱠᱚ? ᱡᱷᱟᱞᱤ ᱠᱚᱣᱟ ᱠᱚᱫᱚ ᱩᱱᱠᱩ ᱫᱚ ᱠᱷᱩᱜ ᱞᱟᱹᱴᱩ ᱫᱚ ᱵᱟᱠᱚ ᱛᱟᱦᱮᱱᱟ ᱛᱚ ᱠᱟᱹᱴᱤᱡ ᱠᱟᱹᱴᱤᱡ ᱜᱮ᱾
ᱦᱮᱸ ᱦᱮᱸ᱾
ᱦᱮᱸ ᱟᱫᱚ ᱩᱝᱠᱩ ᱩᱝᱠᱩ ᱠᱟᱹᱴᱤᱡ ᱦᱟᱹᱠᱩ ᱱᱤᱛ ᱦᱟ?
ᱱᱤᱛ ᱫᱚ ᱱᱤᱛ ᱫᱚ ᱵᱟᱝ᱾
ᱦᱮᱸ ᱟᱫᱚ ᱩᱱᱠᱩ ᱜᱮ ᱚᱱᱟ ᱠᱟᱹᱴᱤᱡ ᱦᱟᱹᱠᱩ ᱜᱮᱞᱮ ᱯᱤᱴᱷᱟᱹ ᱠᱚᱣᱟ᱾
ᱟᱪᱪᱷᱟ᱾
ᱯᱟᱛᱲᱟ ᱯᱤᱴᱷᱟᱹ᱾
ᱦᱮᱸ ᱟᱨ ᱨᱚᱠᱚᱡ ᱜᱚᱸᱜᱷᱟ ᱠᱩ?
ᱦᱮᱸ ᱩᱱᱠᱩ ᱦᱚᱸᱠᱚ ᱧᱟᱢᱚᱜ ᱜᱮᱭᱟ᱾
ᱚ ᱩᱱᱠᱩ ᱫᱚ ᱚᱠᱟᱞᱮᱠᱟ ᱯᱮ ᱤᱥᱤᱱ ᱠᱚᱣᱟ?
ᱩᱝᱠᱩ ᱫᱚ ᱩᱝᱠᱩ ᱫᱚᱞᱮ ᱞᱮᱴᱚ ᱠᱚᱣᱟᱞᱮ ᱩᱝᱠᱩ ᱫᱚ ᱞᱮᱴᱚ ᱜᱮᱠᱚ ᱤᱥᱤᱱᱟ, ᱟᱨ ᱩᱝᱠᱩ ᱫᱚ ᱨᱚᱠᱚᱡ ᱮᱢ ᱦᱟᱞᱟᱝ ᱠᱚ ᱠᱷᱟᱡ ᱩᱝᱠᱩ ᱵᱚᱞᱮ ᱢᱟᱱᱮ ᱮᱱᱛᱮᱫ ᱚᱱᱟ ᱤᱭᱟᱹ ᱛᱟᱦᱮᱸᱱ ᱛᱟᱠᱚᱣᱟ, ᱵᱟᱦᱨᱮ ᱵᱟᱞᱟ ᱚᱱᱟ ᱤᱭᱟᱹ ᱮᱱᱛᱮᱜ ᱚᱱᱟ ᱤᱭᱟᱹᱛᱮ ᱡᱟᱦᱟᱸ ᱩᱱᱠᱩᱣᱟᱜ ᱚᱱᱟ ᱡᱷᱟᱰᱟ ᱵᱷᱤᱛᱨᱤ ᱨᱮᱠᱚ ᱛᱟᱦᱮᱸᱱ ᱛᱟᱦᱮᱱᱟ ᱵᱚᱞᱮ ᱚᱱᱟ, ᱛᱚ ᱚᱝᱠᱟᱢ ᱦᱟᱞᱟᱝ ᱠᱚ ᱢᱮᱱᱛᱮ ᱟᱭᱢᱟ ᱰᱷᱮᱨ ᱟᱨ ᱡᱚᱠᱷᱚᱱᱮᱢ ᱩᱰᱩᱝ ᱯᱩ ᱠᱷᱟ ᱢᱟ ᱮᱱᱛᱮᱫ ᱡᱤᱞ ᱛᱮᱢᱟ ᱛᱷᱚᱲᱟ ᱜᱟᱱ ᱦᱩᱭᱩᱜᱼᱟ ᱛᱚᱨ ᱟᱫᱚ ᱩᱛᱩ ᱫᱚ ᱵᱟᱝ ᱠᱩᱞᱟᱹᱜᱼᱟ, ᱚᱱᱟ ᱫᱚ ᱟᱫᱚ ᱚᱱᱟ ᱤᱭᱟᱹᱛᱮ ᱩᱝᱠᱩ ᱫᱚ ᱞᱮᱴᱚ ᱨᱮᱜᱮᱞᱮ ᱤᱥᱤᱱ ᱠᱚᱣᱟ᱾
ᱦᱮᱸ ᱩᱱᱠᱩ ᱜᱮ ᱠᱟᱱᱟ ᱠᱚ ᱮᱱᱛᱮᱜ ᱵᱟᱨᱚ ᱢᱟᱥ ᱨᱮᱱ ᱠᱷᱟᱹᱥᱤ᱾
ᱦᱮᱸ ᱩᱝᱠᱩ ᱠᱟᱱ ᱜᱮᱭᱟ ᱠᱚ ᱵᱟᱨᱚ ᱢᱟᱥ ᱨᱮᱱ ᱠᱷᱟᱹᱥᱤ ᱫᱚ᱾
ᱦᱮᱸ ᱟᱨ ᱢᱤᱫ ᱠᱩᱴᱤ ᱜᱮᱠᱚ ᱡᱤᱞᱟ, ᱢᱤᱫ
ᱟᱨ ᱢᱤᱫᱠᱩᱴᱤ ᱠᱩ ᱡᱤᱞᱟ ᱦᱮᱸ,
ᱦᱮᱸ᱾ ᱠᱟᱱ ᱜᱮᱭᱟ,
ᱦᱩᱸᱻ ᱾
ᱟᱞᱮ ᱥᱮᱜ ᱦᱚᱸ ᱚᱱᱠᱟ ᱜᱮᱠᱩ ᱦᱟᱞᱟᱝ ᱠᱩᱣᱟ ᱱᱮᱛᱟᱨ ᱫᱤᱱ ᱫᱚ, ᱚᱱᱛᱮ ᱠᱷᱮᱛ ᱠᱩ ᱠᱚᱨᱮ ᱠᱷᱳᱪ, ᱟᱨ ᱚᱱᱠᱟ ᱜᱮ ᱯᱮᱦᱮᱞᱮ ᱠᱩ ᱚᱱᱛᱮ ᱠᱩ ᱵᱟᱯᱷᱟᱣ ᱠᱟᱛᱮ ᱠᱩ ᱥᱩᱭ ᱛᱮᱱᱛᱮ ᱯᱤᱞ ᱛᱤᱠᱩ, ᱩᱰᱩᱠ ᱠᱩᱣᱟ, ᱦᱮᱸ ᱵᱤᱥᱟᱞ ᱡᱟᱦᱟᱸᱭ ᱫᱚ ᱠᱚᱨᱦᱟᱣ ᱦᱳ ᱠᱚ ᱠᱚᱨᱦᱟ ᱠᱚᱣᱟ ᱡᱟᱦᱟᱸᱭ ᱠᱩᱫᱚ ᱮᱱᱛᱮ᱾ ᱚᱱᱟ ᱯᱤᱴᱷᱟᱹ ᱠᱚᱨᱮ ᱦᱚᱸᱠᱚ ᱯᱤᱴᱷᱟᱹ ᱵᱟᱲᱟᱭ ᱜᱮᱭᱟ ᱟᱨ ᱵᱟᱝ ᱠᱷᱟᱱ ᱫᱚ ᱞᱮᱴᱚ ᱠᱟᱛᱮ ᱠᱩ ᱦᱟᱱᱛᱮ ᱠᱩ ᱤᱥᱤᱱ ᱠᱩᱣᱟ, ᱞᱮᱴᱚ ᱠᱚᱣᱟ ᱠᱩ ᱢᱚᱡᱽ ᱜᱮ ᱟᱫᱚ ᱫᱟᱠᱟ ᱢᱚᱡᱽ ᱜᱤ ᱥᱤᱵᱤᱞᱟ᱾
ᱦᱮᱸ ᱛᱚᱵᱮ ᱫᱚ ᱟᱵᱚ ᱫᱚ ᱢᱤᱫ ᱞᱮᱠᱟ ᱜᱮ ᱵᱚᱱ ᱤᱭᱟᱹᱭ ᱛᱟᱦᱮᱸᱜᱼᱟ ᱵᱚᱞᱮ ᱤᱥᱤᱱ ᱛᱟᱦᱮᱸ ᱟᱵᱚ,
ᱦᱮᱸ ᱟᱵᱩ ᱫᱚ ᱵᱚᱞᱮ ᱢᱤᱞᱟᱹᱜ ᱜᱮᱛᱟ ᱵᱩᱱᱟ ᱾ ᱢᱤᱫ ᱢᱚᱴᱟᱢᱩᱴᱤ ᱫᱚ ᱢᱤᱫ ᱢᱤᱫ ᱢᱟᱪᱷᱟ ᱧᱚᱜ ᱜᱮᱵᱚᱱ ᱤᱥᱤᱱᱟ ᱾
ᱦᱮᱸᱻ,
ᱢᱤᱫ ᱧᱚᱸᱜ ᱜᱮ,
ᱴᱷᱤᱠ ᱜᱤᱭᱟ ᱴᱷᱤᱠ ᱜᱤᱭᱟ ᱢᱟ ᱟᱪᱪᱷᱟ ᱛᱚᱵᱮ ᱱᱤᱝᱠᱟᱹ ᱜᱮᱞᱟᱝ ᱜᱚᱞᱯᱷᱚᱭᱟ᱾
ᱦᱮᱸ ᱴᱷᱤᱠ ᱜᱤᱭᱟ᱾
ᱴᱷᱤᱠ,
ᱴᱷᱤᱠ,